ᱜᱚᱝᱠᱮ ᱡ ᱦᱮᱸ ᱜᱚᱝᱠᱮ ᱡᱚᱦᱟᱨ ᱜᱮ?
ᱦᱮᱸ ᱡᱚᱦᱟᱨ, ᱜᱮ ᱡᱚᱦᱟᱨ ᱜᱮ, ᱨᱚᱲ ᱵᱤᱱ ᱟᱡᱚᱢ ᱧᱟᱢᱮᱫᱜᱼᱟ ᱟᱞᱤᱧᱟ?
ᱦᱮᱸ ᱨᱚᱲ ᱠᱚ ᱱᱟᱯᱟᱭ ᱜᱮ ᱞᱤᱧ ᱟᱸᱡᱚᱢ ᱧᱟᱢ ᱢᱮᱛᱟᱵᱮᱱ ᱾ ᱟᱹᱞᱤᱧᱟᱼᱜ ᱨᱚᱲ ᱠᱚ ᱵᱤᱱ ᱟᱸᱡᱚᱢ ᱧᱟᱢᱮ ᱮᱫᱟ ᱛᱚ ᱾
ᱦᱮᱸ ᱦᱮᱸ ᱦᱮᱸ ᱾
ᱛᱟᱦᱚᱞᱮ ᱜᱚᱝᱠᱮ, ᱪᱮᱫ ᱠᱚᱵᱤᱱ ᱪᱤᱠᱟᱹ ᱵᱟᱲᱟᱭᱟ?
ᱟᱹᱞᱤᱧ ᱫᱚ ᱱᱚᱜᱼᱚᱭ ᱫᱩᱲᱩᱵ ᱵᱟᱲᱟ ᱦᱩᱭ ᱟᱠᱟᱱᱟ ᱾ ᱫᱟᱠᱟ ᱠᱚ ᱡᱚᱢ ᱵᱟᱲᱟ ᱦᱩᱭᱱᱟ᱾ ᱫᱩᱲᱩᱵ ᱵᱟᱲᱟ ᱦᱩᱭ ᱟᱠᱟᱱᱟ᱾ ᱟᱵᱤᱱ ᱜᱮ ᱪᱮᱫ ᱠᱚᱵᱤᱱ ᱪᱤᱠᱟᱹᱭᱮᱫᱟ?
ᱟᱹᱞᱤᱧ ᱦᱚᱸ ᱜᱚᱝᱠᱮ ᱚᱱᱠᱟᱮ ᱢᱮᱱ ᱞᱮᱠᱷᱟ᱾ ᱟᱹᱞᱤᱧ ᱦᱚᱸ ᱫᱟᱹᱛᱟᱹᱲᱤ ᱵᱟᱲᱟ ᱠᱟᱛᱮᱫ, ᱱᱚᱜᱼᱚᱭ ᱞᱤᱧ ᱫᱩᱲᱩᱵ ᱫᱩᱲᱩ ᱧᱚᱜ ᱟᱠᱟᱱᱟ᱾ ᱟᱫᱚ ᱠᱟᱹᱴᱤᱡ ᱦᱟᱸᱜ ᱩᱛᱩ ᱠᱚᱜᱮ ᱦᱟᱸ ᱟᱹᱣᱨᱤ ᱠᱚ, ᱤᱥᱤᱱ ᱧᱚᱜ ᱛᱟᱞᱮᱭᱼᱟ ᱾ ᱟᱫᱚ ᱦᱟᱸᱜ ᱚᱱᱠᱟ ᱞᱮᱠᱟᱛᱮᱫᱚ ᱦᱟᱸᱜ, ᱫᱟᱜ ᱢᱟᱹᱲᱤ ᱠᱚᱼᱫᱚ ᱦᱟᱸᱜ ᱟᱨᱤᱞᱤ ᱧᱩ ᱜᱚᱫᱟ ᱾
ᱟᱪᱪᱷᱟ - ᱟᱪᱪᱷᱟ ᱾
ᱚ ᱟᱫᱚ ᱛᱟᱦᱚᱞᱮ ᱜᱚᱝᱠᱮ ᱟᱯᱮ ᱥᱮᱱᱟ-ᱜ ᱦᱚᱭ ᱦᱤᱸᱤᱥᱤᱫ, ᱠᱚᱼᱫᱚ ᱪᱮᱫ ᱞᱮᱠᱟ?
ᱦᱚᱭ ᱦᱤᱸᱥᱤᱫ ᱫᱚ, ᱱᱤᱛᱚᱜ ᱠᱤᱪᱷᱩ ᱫᱤᱱ ᱵᱷᱟᱜᱤ ᱜᱮ, ᱫᱟᱜ ᱟᱞᱮ ᱠᱟᱱᱟᱭ ᱟᱨᱠᱤ ᱱᱤᱛᱚᱜ ᱫᱚ ᱾ ᱵᱟᱨ ᱯᱮ ᱫᱤᱱ ᱫᱷᱽᱚᱨᱮ ᱧᱮᱞᱚᱜ ᱠᱟᱱᱟ᱾ ᱟᱹᱰᱤ ᱡᱟᱹᱥᱛᱤ ᱫᱟᱜ ᱮ ᱱᱚᱛᱮ ᱫᱚ᱾ ᱛᱟᱦᱞᱮ ᱪᱟᱥᱵᱟᱥ ᱠᱚᱼᱫᱚ ᱢᱚᱴ ᱢᱩᱩᱴᱤ ᱪᱟᱥ ᱫᱚᱞᱮ ᱟᱨᱟᱢᱵᱚ ᱟᱠᱟᱫᱟ ᱾ ᱢᱟᱱᱮ ᱛᱮᱤᱦᱤᱧ ᱠᱚᱞᱮ ᱞᱚᱥᱚᱫ ᱫᱚᱞᱮ ᱟᱨᱟᱢᱵᱚ ᱟᱠᱟᱫᱟ᱾ ᱢᱟᱱᱮ ᱨᱚᱦᱚᱭ ᱫᱚ, ᱜᱟᱯᱟ ᱢᱮᱭᱟᱝ ᱠᱷᱚᱱ ᱞᱮ, ᱟᱨᱟᱢᱜᱚᱭᱼᱟ ᱾
ᱚᱸ ᱟᱫᱚ ᱦᱟᱸᱜ, ᱢᱟᱲᱟᱝ ᱛᱮᱫᱚ ᱦᱟᱸᱜ, ᱵᱟᱭ ᱫᱟᱜ ᱵᱟᱲᱟᱜᱯᱮ ᱛᱟᱦᱮᱱᱟ ᱥᱮ, ᱪᱮᱫᱞᱮᱠᱟ?
ᱵᱟᱝ, ᱵᱟᱝ, ᱵᱟᱝ ᱞᱟᱦᱟ ᱛᱚ ᱵᱟᱭ ᱫᱟᱜ ᱠᱟᱫᱟ᱾ ᱛᱚᱨᱮ ᱱᱚᱜᱚᱭᱛ ᱾
ᱦᱳᱭ
ᱛᱟᱦᱚᱞᱮ ᱜᱚᱝᱠᱮ ᱟᱯᱮ ᱥᱮᱫ ᱫᱚ, ᱫᱟᱜ ᱵᱟᱲᱟ ᱭᱮᱜᱼᱟᱭ ᱥᱮ ᱵᱟᱝ?
ᱟᱞᱮᱥᱮᱫ ᱦᱚᱸ ᱜᱚᱝᱠᱮ, ᱢᱮᱱ ᱞᱮᱠᱷᱟᱡ ᱫᱚ, ᱚᱱᱮ ᱚᱱᱠᱟ ᱜᱮ ᱦᱚᱞᱟᱱᱚᱼᱜ ᱠᱟᱹᱴᱤᱡ ᱫᱟᱜ ᱫᱟᱜ ᱡᱟᱹᱲᱤᱭᱟᱜ ᱞᱮᱭᱟᱭ, ᱟᱫᱚ ᱦᱟᱸᱜ ᱛᱮᱦᱮᱧ ᱥᱮᱛᱟᱜ ᱠᱷᱚᱱᱟᱜ ᱫᱚ ᱨᱤᱢᱤᱞ ᱟᱠᱟᱜ ᱞᱮᱭᱟᱭ ᱦᱟᱸᱜᱼᱼ ᱟᱫᱚ ᱦᱟᱸᱜ ᱫᱟᱜ ᱠᱚᱫᱚ ᱦᱟᱸᱜ ᱟᱹᱣᱨᱤ ᱧᱩᱨᱩᱜ ᱵᱟᱲᱟᱜᱼᱟ ᱾ ᱟᱫᱚ ᱦᱟᱸᱜ ᱨᱤᱢᱤᱞ ᱫᱚ ᱢᱮᱱᱟᱜ ᱜᱮᱭᱟ, ᱟᱫᱚ ᱦᱟᱸᱜ ᱯᱟᱪᱮᱫ ᱜᱮ ᱦᱟᱸᱜ ᱫᱟᱜ ᱠᱚ ᱦᱤᱡᱩᱜ ᱠᱟᱱ ᱱᱟᱜ ᱦᱟᱯᱮᱼᱼ
ᱦᱩᱸ ᱦᱩᱸ ᱾
ᱦᱮᱸ ᱟᱫᱚ ᱦᱟᱸᱜ ᱨᱚᱦᱚᱭ ᱟᱞᱮ ᱱᱚᱛᱮ ᱫᱚ ᱦᱟᱸᱜ ᱢᱮᱱ ᱞᱮᱠᱼᱼ ᱟᱞᱮ ᱫᱚ ᱦᱟᱸᱜ ᱨᱚᱦᱚᱭ ᱠᱚᱦᱚᱸ ᱠᱚ ᱮᱛᱚᱦᱚᱵ ᱵᱟᱲᱟ ᱟᱠᱟᱜᱼᱟ, ᱟᱫᱚ ᱥᱤᱭᱳᱜ ᱠᱚᱦᱚᱸ ᱡᱚᱛᱚᱼᱼ ᱥᱤ ᱫᱚᱠᱚ ᱥᱤ ᱵᱟᱲᱟ ᱟᱠᱟᱜᱼᱟ ᱥᱤ ᱪᱟᱵᱟ ᱟᱠᱟᱜᱼᱟ ᱠᱚ, ᱠᱷᱮᱛ ᱠᱚᱫᱚ ᱟᱫᱚ ᱨᱚᱦᱚᱭ ᱜᱮ ᱦᱟᱸᱜ ᱵᱟᱹᱠᱤ ᱢᱮᱱᱟᱜ ᱟᱠᱟᱜᱼᱟ ᱾
ᱟᱪᱪᱷᱟ ᱟᱪᱪᱷᱟ ᱾
ᱦᱚᱭ ᱾ ᱟᱫᱚ ᱛᱟᱦᱚᱞᱮ ᱜᱚᱝᱠᱮ ᱟᱯᱮ ᱥᱮᱫ ᱫᱚ ᱚᱱᱠᱟ ᱵᱤᱨ ᱵᱩᱼᱼ ᱦᱮᱸ ᱢᱟ ᱞᱟᱹᱭ ᱵᱤᱱ ᱾
ᱦᱮᱸ ᱞᱟᱹᱭ ᱵᱤᱱ ᱾
ᱢᱟ ᱟᱵᱤᱱ ᱢᱟᱲᱟᱝ ᱵᱤᱱ ᱾
ᱦᱮᱸ ᱟᱞᱤᱧ ᱦᱚᱸ ᱚᱱᱟ ᱜᱮᱞᱤᱧ ᱞᱟᱹᱭᱮᱫ ᱛᱟᱦᱮᱱ ᱞᱤᱧ ᱟᱵᱤᱱ ᱫᱚ ᱵᱤᱨ ᱠᱚ ᱢᱮᱱᱟᱜ ᱟᱥᱮ ᱵᱟᱝ ᱟᱯᱮ ᱥᱮᱫ ᱫᱚ?
ᱦᱚᱭ ᱛᱚ, ᱟᱫᱚ ᱟᱞᱮ ᱥᱮᱫ ᱦᱚᱸ ᱜᱚᱝᱠᱮ ᱵᱤᱨ ᱠᱚᱫᱚ ᱦᱟᱸᱜ ᱢᱮᱱ ᱞᱮᱠᱷᱟᱡ ᱫᱚ ᱵᱟᱹᱱᱩᱜ ᱟᱠᱟᱜᱼᱟ ᱾
ᱚ ᱟᱪᱪᱷᱟ ᱾
ᱚᱱᱠᱟ ᱯᱷᱟᱠᱟ ᱧᱚᱜ ᱜᱮ ᱛᱟᱞᱮᱭᱟ ᱫᱤᱥᱚᱢ ᱛᱮᱫ ᱜᱮ ᱾
ᱚᱦᱚ
ᱦᱮᱸ ᱟᱫᱚ ᱦᱟᱸᱜ ᱱᱚᱜᱼᱚᱭ ᱱᱚᱝᱠᱟ ᱢᱮᱱ ᱛᱮ ᱫᱚ ᱦᱟᱸᱜ ᱴᱚᱴᱷᱟ ᱠᱚᱨᱮ ᱫᱚ ᱦᱟᱸᱜ ᱚᱱᱮᱼᱼ
ᱟᱨᱻ
ᱚ ᱦᱚᱭ ᱾ ᱟᱫᱚ ᱛᱟᱦᱚᱞᱮ ᱜᱚᱢᱠᱮ ᱟᱯᱮ ᱚᱱᱟ ᱠᱚᱨᱮ ᱫᱚ ᱵᱤᱱ ᱤᱧ ᱢᱮᱱ ᱠᱮᱫᱜᱼᱟ ᱛᱚ ᱜᱚᱢᱠᱮ ᱾ ᱱᱚᱜᱼᱚᱭ ᱚᱱᱟ ᱟᱥᱟᱲ ᱵᱚᱸᱜᱟ ᱫᱤᱱ ᱠᱚᱨᱮ ᱫᱚ ᱦᱟᱸᱜ ᱡᱟᱹᱱᱤᱡ ᱩᱱᱠᱩᱼᱼ ᱜᱚᱝᱜᱷᱟ ᱠᱚᱫᱚ ᱯᱮ ᱧᱟᱢ ᱵᱟᱲᱟ ᱠᱚᱜᱮᱭᱟ ᱚᱱᱟ ᱡᱚᱠᱷᱚᱱ ᱨᱚᱦᱚᱭ ᱠᱚᱯᱮ ᱪᱟᱞᱟᱣ ᱵᱟᱲᱟᱜ ᱜᱮᱭᱟ? ᱜᱚᱝᱜᱷᱟ ᱠᱚ ᱠᱟᱴᱠᱚᱢᱼᱼ
ᱪᱮᱫ ᱵᱤᱱ ᱞᱟᱹᱭᱟ ᱱᱮᱛᱟᱨ ᱫᱚ ᱱᱮᱛᱟᱨ ᱫᱚ ᱵᱤᱥᱤ ᱴᱨᱟᱠᱴᱟᱨ ᱛᱮᱠᱚ ᱥᱤ ᱮᱫᱟ ᱥᱮ ᱛᱟᱦᱚᱞᱮ ᱟᱫᱚᱼᱼ ᱡᱟᱦᱟᱸ ᱢᱮᱥᱤᱱ ᱛᱮᱠᱚ ᱥᱤ ᱮᱫᱟ ᱛᱟᱦᱚᱞᱮ ᱚᱱᱟ ᱫᱚ ᱢᱟᱱᱮ ᱚᱱᱠᱟ ᱞᱟᱦᱩᱫᱼᱼ ᱵᱚᱦᱩᱫ ᱪᱟᱞᱟᱜ ᱞᱮᱠᱟ ᱫᱚ ᱩᱱᱟᱹᱜ ᱠᱷᱩᱵ ᱮᱠᱴᱟ ᱵᱮᱥᱤ ᱫᱚ ᱵᱟᱠᱚ ᱧᱟᱢᱚᱜ ᱠᱟᱱᱟ ᱱᱮᱛᱟᱨ ᱫᱚ, ᱟᱱᱮ ᱵᱮᱥᱤ ᱴᱟᱜᱼᱼ ᱴᱟᱨ ᱛᱮᱠᱚ ᱥᱤ ᱵᱟᱲᱟᱭᱮᱫᱟ ᱦᱳᱭ ᱥᱮ, ᱩᱱ ᱢᱟᱱᱮ ᱠᱚ ᱡᱚᱛᱚ ᱠᱚᱼᱼ ᱠᱚ ᱜᱮᱡᱮᱨ ᱪᱟᱞᱟᱜ ᱠᱟᱱᱟ ᱟᱨᱠᱤ ᱜᱚᱝᱜᱷᱟ ᱠᱚ ᱟᱨᱠᱤ ᱾
ᱚᱻ ᱦᱮᱸ ᱟᱫᱚ ᱦᱟᱸᱜ ᱢᱮᱱ ᱞᱮᱠᱷᱟᱱ ᱫᱚ ᱦᱟᱸᱜ ᱱᱮᱛᱟᱨ ᱫᱚ ᱦᱟᱸᱜ ᱮᱻ ᱡᱩᱜᱽ ᱥᱟᱶᱛᱮ ᱱᱟᱱᱟ ᱞᱮᱠᱟᱱᱟᱜ ᱡᱤᱱᱤᱥ ᱠᱚᱦᱚᱸ ᱧᱮᱧᱟᱢ ᱵᱟᱲᱟᱜ ᱠᱟᱱᱟ ᱛᱚ ᱾
ᱦᱩᱸ ᱦᱩᱸ ᱦᱩᱸ ᱾
ᱟᱫᱚ ᱦᱟᱸᱜ ᱚᱱᱠᱟ ᱞᱮᱠᱟᱛᱮ ᱢᱮᱥᱤᱱ ᱠᱚᱦᱚᱸ ᱩᱰᱩᱠ ᱟᱠᱟᱱ ᱛᱟᱵᱚᱱᱟ, ᱦᱟᱱᱟ ᱦᱚᱲ ᱤᱭᱟᱹᱼᱼ ᱡᱟᱦᱟᱸ ᱵᱚᱱ ᱡᱤᱵ ᱡᱤᱭᱟᱹᱞᱤ ᱠᱚᱵᱚᱱ ᱤᱭᱟᱹ ᱵᱟᱲᱟᱭ ᱦᱚᱪᱚᱭᱮᱫᱼᱼ ᱛᱟᱦᱮᱱᱟ ᱠᱤ ᱠᱚᱨᱟᱣ ᱦᱚᱪᱚᱭᱮᱫ ᱠᱚ ᱛᱟᱦᱮᱱᱟ ᱱᱮᱛᱟᱨ ᱫᱚ ᱦᱟᱸᱜ ᱚᱱᱠᱟ ᱞᱮᱠᱟ ᱛᱮᱫᱚ ᱦᱟᱸᱜ ᱴᱮᱠᱴᱟᱨ ᱠᱚᱦᱚᱸ ᱵᱩᱼᱼ
ᱦᱩᱸ ᱾
ᱦᱩᱸ ᱾
ᱛᱟᱦᱚᱞᱮ ᱜᱚᱝᱠᱮ ᱟᱯᱮ ᱥᱮᱱ ᱫᱚ ᱚᱱᱮ ᱚᱱᱠᱟ ᱫᱚ, ᱱᱮᱛᱟᱨ ᱫᱤᱱ ᱜᱮᱛᱚ ᱡᱟᱹᱱᱤᱡ ᱩᱫ ᱯᱩᱴᱼᱼ ᱯᱩᱴᱠᱟᱹ ᱠᱚᱫᱚ ᱠᱚ ᱧᱟᱢᱚᱜ ᱜᱮᱭᱟ ᱵᱟᱝ ᱥᱮ, ᱡᱟᱹᱯᱩᱫ ᱫᱤᱱ ᱨᱮᱜᱮ ᱛᱚ ᱵᱟᱝ ᱟᱥᱟᱲ ᱵᱚᱸᱜᱟ ᱫᱤᱱ ᱠᱚᱨᱮ ᱜᱮ ᱾
ᱱᱮᱛᱟᱨ ᱠᱚᱢᱟ ᱟᱞᱮ ᱥᱮᱫ ᱢᱟ ᱱᱤᱛᱚᱜ ᱩᱫ ᱯᱩᱴᱠᱟᱹ ᱵᱷᱟᱜᱤ ᱜᱮᱠᱚ ᱡᱟᱱᱟᱢᱚᱜ ᱠᱟᱱᱟ ᱟᱨᱠᱤ, ᱵᱤᱨ ᱠᱚᱨᱮ ᱫᱚ ᱱᱤᱛᱚᱜ ᱫᱚ ᱢᱟᱱᱮ ᱾
ᱦᱮᱸ
ᱯᱨᱟᱭ ᱞᱮᱠᱟ ᱜᱮ ᱵᱷᱟᱜᱮ ᱜᱮ ᱡᱟᱱᱟᱢᱚᱜ ᱠᱟᱱᱟ ᱟᱨᱠᱤ ᱡᱚᱢ ᱵᱟᱲᱟ ᱞᱮᱠᱟ ᱫᱚ ᱦᱚᱞᱟ ᱢᱟᱞᱮ ᱟᱞᱮ ᱩᱫ ᱠᱚ ᱯᱩᱴᱠᱟᱹ ᱠᱚᱞᱮ ᱥᱚᱲᱮ ᱵᱟᱲᱟ ᱠᱮᱜᱼᱟ ᱟᱨᱠᱤ᱾
ᱦᱳᱭᱛᱚ ᱟᱞᱮ ᱥᱮᱱ ᱱᱟᱜ ᱜᱚᱝᱠᱮ ᱪᱮᱫ ᱵᱤᱱ ᱢᱮᱱᱟ ᱵᱟᱠᱚ ᱧᱟᱯᱟᱢᱚᱜ ᱜᱮᱛᱮ ᱟᱫᱚ ᱦᱟᱸᱜ ᱚᱱᱠᱟ ᱜᱮ ᱟᱹᱜᱩ ᱠᱚᱜᱮᱭᱟ ᱠᱚ ᱟᱹᱠᱷᱨᱤᱧ ᱠᱚ᱾ ᱟᱫᱚ ᱦᱟᱸᱜ ᱩᱱᱠᱩ ᱠᱚᱴᱷᱮᱱ ᱜᱮ ᱦᱟᱛᱟ ᱵᱟᱲᱟ ᱠᱚᱫᱚ᱾
ᱦᱩᱭ ᱠᱟᱱᱟ ᱦᱟᱸᱜ ᱟᱪᱪᱷᱟ ᱟᱪᱪᱷᱟ
ᱟᱫᱚ ᱦᱟᱸᱜ ᱜᱚᱢᱠᱮ ᱚᱱᱠᱟ ᱢᱮᱱ ᱞᱮᱠᱷᱟᱡ ᱦᱚᱸ ᱚᱱᱟ ᱡᱟᱦᱟᱸ ᱤᱭᱟᱹ ᱩᱸᱦ ᱯᱷᱩᱴᱠᱟᱹ ᱠᱚ ᱫᱚᱢᱮ ᱫᱟᱢ ᱛᱚ ᱚᱱᱠᱟ ᱢᱮᱱᱠᱟᱡ ᱫᱚ ᱟᱴᱥᱚ ᱴᱟᱠᱟ ᱚᱱᱠᱟ ᱠᱤᱞᱳ ᱢᱤᱜ ᱠᱤᱞᱳ ᱨᱮ᱾
ᱛᱟᱢᱚᱜ ᱜᱮᱭᱟ ᱠᱚ ᱢᱟᱱᱮ ᱵᱚᱪᱷᱚᱨ ᱨᱮ ᱥᱮᱨᱢᱟ ᱨᱮ ᱢᱤᱫ ᱫᱷᱟᱣ ᱜᱮᱠᱚ ᱧᱟᱯᱟᱢᱟᱥᱮ ᱟᱫᱚ ᱛᱟᱦᱞᱮ ᱛᱚ ᱠᱤᱪᱷᱩ ᱫᱚᱠᱚ ᱫᱟᱢᱚᱜ ᱜᱮᱭᱟ ᱟᱨᱠᱤ᱾
ᱦᱳ
ᱠᱤᱪᱷᱩ ᱫᱤᱱ ᱞᱟᱹᱜᱤᱫ ᱠᱚ ᱦᱤᱡᱩᱜᱼᱟ ᱪᱟᱞᱟᱜᱼᱟ ᱯᱚᱨᱮᱨ ᱵᱚᱪᱷᱚᱨ ᱟᱫᱚ ᱟᱫᱚ
ᱛᱟᱞᱦᱮ ᱜᱚᱝᱠᱮ ᱟᱯᱮ ᱥᱮᱫ ᱫᱚ ᱢᱟᱱᱮ ᱮᱢᱱᱤ ᱫᱟᱨᱮ ᱠᱚ ᱫᱤᱠ ᱫᱤᱫᱤ ᱪᱮᱫ ᱠᱚ ᱫᱟᱨᱮ ᱠᱚ ᱢᱮᱱᱟᱜᱼᱟ ᱟᱯᱮᱥᱮᱫ?
ᱫᱟᱨᱮ ᱢᱮᱱ ᱞᱮᱠᱷᱟᱡ ᱫᱚ ᱥᱟᱱᱟᱢ ᱫᱟᱨᱮ ᱠᱚᱜᱮ ᱢᱮᱱᱟᱜ ᱟᱠᱟᱜᱼᱟ ᱚᱱᱟ ᱥᱤᱜᱩᱱ ᱫᱟᱨᱮ ᱠᱚ ᱚᱞ ᱢᱮᱱᱟᱜ ᱟᱠᱟᱜ-ᱟ ᱚᱱᱟ ᱠᱟᱱᱴᱷᱟᱲ ᱫᱟᱨᱮ ᱠᱚ, ᱢᱟᱜ ᱫᱟᱨᱮ ᱠᱚ, ᱚᱱᱟ ᱠᱚᱫᱚ ᱢᱮᱱᱟᱜ ᱟᱠᱟᱫ ᱜᱮᱭᱟ᱾ ᱟᱫᱚ ᱦᱟᱸᱜ ᱢᱮᱱ ᱞᱮᱠᱷᱟᱱ ᱚᱱᱟ ᱡᱟᱦᱟᱸ ᱵᱤᱨ ᱵᱩᱨᱩ ᱠᱚᱨᱮ ᱫᱟᱨᱮ ᱠᱚ ᱢᱮᱱᱟᱜ ᱟᱠᱟᱜ-ᱟ ᱟᱯᱮ ᱚᱱᱟ ᱠᱚᱨᱮ ᱦᱟᱸᱜ ᱚᱱᱠᱟ ᱞᱮᱠᱟᱱᱟᱜ ᱠᱚᱫᱚ ᱵᱟᱹᱱᱩᱜ ᱠᱟᱜᱼᱟ᱾ ᱟᱫᱚ ᱦᱟᱸᱜ ᱚᱲᱟᱜ ᱥᱩᱨ ᱠᱚᱨᱮ ᱡᱟᱦᱟᱸ ᱠᱚ ᱵᱚᱱ ᱨᱚᱦᱚᱭ ᱵᱟᱲᱟᱭ ᱜᱮᱭᱟ ᱥᱮ ᱚᱱᱟ ᱫᱟᱨᱮ ᱠᱚᱫᱚ ᱦᱟᱸᱜ ᱥᱟᱱᱟᱢᱟᱜ ᱜᱮ ᱢᱮᱱᱟᱜ
ᱦᱩᱸ ᱴᱷᱟᱹᱪᱮ
ᱟᱫᱚ ᱜᱚᱢᱠᱮ ᱟᱹᱵᱤᱱ ᱥᱮᱫ ᱫᱚ ᱱᱚᱝᱠᱟ ᱢᱮᱱ ᱞᱮᱠᱷᱟᱡ ᱫᱚᱢᱮ ᱤᱭᱟᱹ ᱜᱷᱚᱱᱚ ᱤᱭ ᱜᱮ ᱢᱮᱱᱟᱜ ᱟᱠᱟᱜᱼᱟ ᱫᱟᱨᱮ ᱯᱟᱞᱦᱟ ᱡᱟᱹᱱᱤᱡ
ᱦᱮᱸ ᱫᱟᱨᱮ ᱯᱟᱞᱦᱟ ᱵᱚᱞᱛᱮ ᱫᱚ ᱟᱞᱮ ᱥᱮᱫ ᱫᱚ ᱱᱚᱛᱮ ᱫᱚ ᱵᱮᱥᱤ ᱥᱟᱨᱡᱚᱢ ᱫᱟᱨᱮ ᱠᱚ ᱢᱮᱱᱟᱜᱼᱟ ᱥᱮ᱾ ᱥᱟᱨᱡᱚᱢ ᱫᱟᱨᱮ ᱛᱮᱫᱚ ᱟᱹᱰᱤ ᱠᱤᱪᱷᱩᱞᱮ ᱤᱭᱟᱹᱭ ᱜᱮᱭᱟ ᱟᱞᱮ ᱫᱚ ᱢᱟᱱᱮ ᱟᱵᱚᱣᱟᱜ ᱡᱮᱢᱚᱱ ᱪᱷᱟᱢᱰᱟ ᱫᱟᱜ ᱠᱚ ᱚᱱᱟ ᱠᱚᱫᱚ ᱦᱩᱭᱩᱜ ᱜᱮᱭᱟ ᱦᱳᱭᱥᱮ ᱟᱨ ᱮᱢᱱᱤ ᱟᱞᱮ ᱥᱟᱨᱡᱚᱢ ᱥᱟᱠᱟᱢ ᱛᱮ ᱯᱟᱛᱲᱟ ᱠᱚᱠᱚ ᱯᱟᱹᱴᱤ ᱜᱮᱭᱟ ᱟᱨᱠᱤ᱾ ᱟᱨ ᱥᱟᱨᱡᱚᱢ ᱡᱚ ᱦᱚᱸᱠᱚ ᱟᱹᱠᱷᱨᱤᱧ ᱜᱮᱭᱟ ᱟᱞᱮ ᱥᱮᱫ ᱱᱚᱛᱮ ᱫᱚ, ᱚᱱᱟ ᱡᱟᱦᱟᱸ ᱵᱩᱞᱩᱝ ᱠᱚ ᱵᱩᱞᱩᱝ ᱠᱚᱠᱚ ᱮᱢᱟᱞᱮᱭᱟ ᱟᱨᱠᱤ ᱚᱱᱟ ᱤᱭᱟᱹᱛᱮ ᱚᱱᱟ ᱵᱚᱫᱚᱞ ᱛᱮ ᱟᱨᱠᱤ᱾
ᱦᱳᱭ ᱟᱫᱚ ᱦᱟᱸᱜ ᱪᱤᱠᱟᱹᱭ ᱜᱮᱪᱚᱝ ᱠᱚ ᱦᱟᱸᱜ ᱚᱱᱟ ᱥᱟᱨᱡᱚᱢ ᱫᱚ ᱦᱟᱸᱜ ᱪᱤᱠᱟᱹᱭ ᱜᱮᱭᱟ᱾
ᱥᱟᱨᱡᱚᱢ ᱡᱚ ᱫᱚ ᱚᱱᱟ ᱫᱚ ᱚᱱᱟ ᱛᱮᱫᱚ ᱥᱩᱱᱩᱢ ᱡᱩᱛᱩᱜᱼᱟ᱾
ᱚᱝ ᱥᱩᱱᱩᱢ ᱠᱟᱪ
ᱦᱮᱸ ᱟᱫᱚ ᱪᱮᱫ ᱥᱩᱱᱩᱢ ᱠᱚ ᱡᱩᱛᱟ ᱚᱱᱟ ᱫᱚ ᱵᱟᱹᱞᱤᱧ ᱞᱟᱹᱭ ᱫᱟᱲᱮᱭᱟᱵᱤᱱ ᱠᱟᱱᱟ ᱠᱤᱱᱛᱩ ᱚᱱᱟ ᱟᱞᱮ ᱥᱮᱫ ᱫᱚ ᱟᱹᱰᱤ ᱡᱟᱹᱥᱛᱤ ᱜᱮᱠᱚ ᱦᱟ ᱛᱟᱜᱮ ᱱᱮᱛᱟᱨ ᱡᱮᱢᱚᱱ ᱚᱱᱮ ᱡᱮᱢᱚᱱ ᱛᱟᱵᱽ ᱮᱱᱟ ᱟᱵᱚᱣᱟᱜ ᱤᱭᱟᱹ ᱠᱚ᱾ ᱪᱮᱫ ᱠᱚ ᱞᱟᱹᱭᱟ ᱚᱱᱟ ᱵᱟᱦᱟ ᱵᱟᱦᱟ ᱯᱚᱨᱮ ᱜᱮᱛᱚ ᱚᱱᱟ ᱥᱟᱨᱡᱚᱢ ᱤᱭᱟᱹ ᱫᱚ ᱡᱚᱜᱼᱟ᱾
ᱦᱳᱭ ᱦᱳᱭ ᱵᱟᱦᱟ ᱥᱟᱶᱛᱮ ᱚᱱᱟ ᱵᱟᱦᱟ ᱠᱚ ᱮᱭᱟᱹᱯᱚᱨᱮ ᱦᱟᱸᱜ ᱚᱱᱟ ᱡᱚ ᱠᱚ ᱡᱚᱜ
ᱛᱚᱠᱷᱚᱱ ᱫᱚᱵᱚᱱ ᱵᱟᱦᱟᱜᱼᱟ ᱟᱨ ᱫᱟᱨᱮ ᱨᱮᱦᱚᱸ ᱵᱟᱦᱟᱜᱼᱟ ᱟᱨᱠᱤ᱾ ᱦᱩᱸ᱾
ᱛᱟᱭᱚᱢ ᱯᱚᱨᱮ ᱦᱟᱸᱜ ᱚᱱᱟ ᱡᱚ ᱠᱚᱫᱚ ᱦᱟᱸᱜ ᱤᱭᱟᱹᱜᱼᱟ᱾
ᱦᱩᱸ ᱦᱩᱸᱦᱩᱸ᱾
ᱚᱱᱠᱟ ᱞᱮᱠᱟᱛᱮ ᱨᱚᱦᱚᱲ ᱠᱟᱛᱮ ᱧᱩᱨᱦᱩᱜ ᱟ ᱛᱚ᱾ ᱟᱫᱚ ᱦᱟᱸᱜ ᱚᱝ ᱠᱟᱞᱮᱠᱟ ᱛᱮᱫᱚ ᱩᱱᱟᱹᱜ ᱵᱟᱝ ᱨᱚᱦᱚᱲ ᱠᱚᱜ ᱨᱮᱦᱚᱸ ᱟᱱᱟᱫᱚᱵᱚᱱ ᱨᱚᱦᱚᱲ ᱨᱚᱦᱚᱲ ᱜᱮᱭᱟ ᱚᱠᱟ ᱴᱚᱴᱷᱟ ᱨᱮᱫᱚ ᱟᱸᱡᱚᱢ ᱵᱟᱲᱟ ᱟᱠᱟᱫ ᱠᱚᱣᱟ ᱛᱚ᱾ ᱱᱚᱝᱠᱟ ᱟᱫᱚ ᱵᱟᱹᱞᱤᱧ ᱵᱟᱲᱟᱭ ᱛᱟᱦᱮᱱᱟ ᱡᱮᱠᱚ ᱥᱩᱱᱩᱢ ᱜᱮᱭᱟ ᱢᱮᱱᱛᱮ᱾ ᱦᱩᱸ᱾
ᱚ ᱟᱪᱪᱷᱟ ᱟᱪᱪᱷᱟ ᱟᱪᱪᱷᱟ᱾
ᱟᱨᱚ ᱱᱚᱝᱠᱟᱛᱮ ᱵᱤᱨ ᱥᱮᱫ ᱫᱚ ᱟᱞᱮᱥᱮᱫ ᱫᱚ ᱱᱚᱛᱮ ᱱᱚᱝᱠᱟ ᱵᱤᱥᱤ ᱧᱮᱞᱚᱜᱼᱟ ᱡᱮ ᱟᱞᱮᱥᱮᱫ ᱫᱚ ᱤᱭᱟᱹ ᱠᱚ ᱢᱮᱱᱟᱜᱼᱟ᱾ ᱛᱮᱨᱮᱞ ᱛᱟᱨᱚᱵ ᱠᱚᱫᱚ ᱟᱨᱚ ᱡᱟᱹᱥᱛᱤ ᱜᱮ ᱢᱮᱱᱟᱜᱼᱟ ᱟᱞᱮᱥᱮᱫ ᱫᱚ᱾ ᱱᱮᱛᱟᱨ ᱡᱮᱢᱚᱱ ᱚᱱᱟ ᱛᱟᱞᱮ ᱠᱚ ᱵᱤᱞᱤ ᱛᱮ ᱠᱟᱱᱟ ᱟᱨᱠᱤ ᱦᱳᱭᱥᱮ᱾ ᱟᱨ ᱛᱮᱨᱮᱞ ᱠᱚᱫᱚ ᱱᱮᱛᱟᱨ ᱫᱚ ᱚᱱᱟ ᱠᱟᱹᱴᱤᱡ ᱠᱟᱹᱴᱤᱡ ᱡᱚᱜ ᱠᱟᱱᱟ ᱟᱨᱠᱤ᱾ ᱡᱚᱣ ᱠᱟᱱᱟ ᱯᱨᱟᱭ ᱞᱮᱠᱟ ᱜᱮ᱾
ᱚ᱾ ᱟᱫᱚ ᱦᱟᱸᱜ ᱚ ᱟᱪᱪᱷᱟ᱾ ᱟᱫᱚ ᱛᱟᱦᱚᱞᱮ ᱜᱚᱝᱠᱮ ᱚᱱᱠᱟ ᱛᱟᱹᱨᱚᱵ ᱡᱟᱝ ᱠᱚᱦᱚᱸ ᱠᱚ ᱟᱠᱷᱨᱤᱧ ᱵᱟᱲᱟᱭ ᱜᱮᱭᱟ ᱛᱚ ᱵᱟᱝ ᱜᱚᱝᱠᱮ᱾
ᱦᱮ ᱛᱟᱨᱚᱵ ᱡᱟᱝ ᱵᱚᱞᱛᱮ ᱛᱟᱨᱚᱵ ᱡᱟᱝ ᱵᱚᱞᱛᱮ ᱫᱚ ᱟᱞᱮ ᱥᱮᱫ ᱫᱚ ᱩᱱᱟᱹᱜ ᱠᱷᱩᱵ ᱮᱠᱴᱟ ᱫᱚ ᱟᱠᱷᱨᱤᱧ ᱫᱚ ᱵᱟᱠᱚ ᱟᱠᱷᱨᱤᱧᱟ ᱚᱱᱟ ᱤᱭᱟᱹ ᱵᱤᱨ ᱨᱮᱱᱟᱜ ᱡᱤᱱᱤᱥ ᱠᱚᱫᱚ ᱡᱟᱦᱟᱸ ᱠᱚ ᱡᱚᱢ ᱵᱤᱞᱤ ᱧᱟᱢᱚᱜᱼᱟ ᱟᱨᱠᱤ ᱚᱱᱟ ᱠᱚᱫᱚ ᱵᱟᱠᱚ ᱟᱹᱠᱷᱨᱤᱧ ᱜᱮᱭᱟ᱾ ᱢᱟᱱᱮ ᱮᱢᱱᱤ ᱡᱟᱦᱟᱸ ᱠᱚᱠᱚ ᱪᱟᱥ ᱵᱟᱟᱥᱟ ᱚᱱᱟ ᱠᱚᱜᱮ ᱠᱚ ᱟᱠᱷᱨᱤᱧᱟ ᱵᱟᱠᱷᱟᱱ ᱚᱱᱟ ᱡᱟᱦᱟᱸ ᱵᱤᱨ ᱠᱚᱨᱮ ᱧᱟᱢᱚᱜᱼᱟ ᱚᱱᱟ ᱠᱚᱫᱚ ᱡᱚᱢ ᱵᱟᱠᱷᱨᱟ ᱜᱮᱠᱚ ᱟᱹᱜᱩᱭ ᱜᱮᱭᱟ᱾ ᱢᱟᱱᱮ ᱟᱠᱷᱨᱤᱧ ᱩᱱᱟᱹᱜᱴᱟ ᱫᱚ ᱵᱟᱠᱚ ᱟᱠᱷᱨᱤᱧ ᱜᱮᱭᱟ ᱟᱞ ᱥᱮᱫ ᱫᱚ᱾
ᱟᱫᱚ ᱦᱟᱸᱜ ᱜᱚᱝᱠᱮ ᱱᱚᱜᱼᱚ ᱱᱚᱝᱠᱟ ᱞᱤᱧ ᱟᱸᱡᱚᱢ ᱵᱟᱲᱟ ᱟᱠᱟ ᱠᱚᱣᱟ ᱛᱚ ᱴᱚᱴᱷᱟ ᱠᱚᱨᱮ ᱦᱟᱸᱜ ᱚᱱᱟ ᱛᱟᱨᱚᱵ ᱡᱟᱝ ᱠᱚᱦᱚᱸ ᱫᱚᱢᱮ ᱡᱟᱹᱥᱛᱤ ᱧᱚᱜ ᱫᱟᱢ ᱫᱷᱟᱨᱟ ᱧᱚᱜ ᱜᱮᱭᱟ᱾ ᱡᱮᱢᱚᱱ ᱦᱟᱸᱜ ᱠᱤᱞᱳ ᱦᱤᱥᱟᱹᱵ ᱛᱮᱫᱚ ᱦᱟᱸᱜ ᱳᱭ ᱥᱟᱵ ᱠᱟᱜ ᱵᱤᱱ ᱵᱟᱨᱚᱥᱚ ᱚᱱᱠᱟ ᱛᱮᱨᱚᱥᱚ ᱴᱟᱠᱟ ᱠᱤᱞᱳ ᱠᱟᱱᱟ᱾
ᱚ ᱟᱪᱪᱷᱟ ᱟᱪᱪᱷᱟ᱾
ᱦᱮᱸ᱾
ᱥᱮᱫ ᱢᱟ ᱵᱟᱠᱚ ᱟᱹᱠᱷᱨᱤᱧ ᱛᱟᱦᱚᱞᱮ ᱚᱱᱟᱫᱚ ᱚᱱᱟᱫᱚ ᱵᱟᱹᱞᱤᱧ ᱵᱟᱰᱟᱭᱟ ᱟᱨᱠᱤ᱾
ᱟᱫᱚ ᱦᱟᱸᱜ ᱡᱮᱢᱚᱱ ᱠᱚ ᱢᱮᱱᱟ ᱚᱱᱟ ᱵᱷᱩᱱᱰᱨᱩ ᱵᱤᱞᱤ ᱠᱚ ᱧᱟᱢᱚᱜ ᱜᱮᱭᱟ ᱛᱚ ᱱᱮ
ᱦᱩᱸ ᱦᱩᱸ ᱦᱩᱸ᱾ ᱟᱞᱮ ᱥᱮᱫ ᱫᱚ ᱵᱷᱩᱱᱰᱨᱳ ᱵᱤᱞᱤ ᱫᱚ ᱱᱮᱛᱟᱨ ᱫᱚ ᱵᱤᱥᱤ ᱤᱭᱟᱹ ᱢᱟᱱᱮ ᱛᱤᱭᱟᱜ ᱠᱟᱛᱮ ᱠᱚ ᱟᱹᱜᱩ ᱠᱟᱜᱼᱟ ᱟᱨ ᱠᱤ ᱟᱨ ᱚᱱ-ᱚᱱᱟ ᱴᱩᱠᱩᱡ ᱨᱮ ᱴᱩᱠᱩᱡ ᱠᱚᱨᱮ ᱠᱚ ᱵᱤᱫ ᱦᱚᱪᱚᱭᱟ᱾ ᱢᱟᱱᱮ ᱟᱫᱚ ᱢᱟᱱᱮ ᱡᱟᱹᱥᱛᱤ ᱫᱚ ᱢᱟᱱᱮ ᱵᱚᱞᱛᱮ ᱜᱮᱞᱮ ᱟᱞᱮ ᱥᱮᱫ ᱫᱚ ᱱᱚᱛᱮ ᱫᱚ ᱡᱟᱦᱟᱸᱭ ᱜᱮ ᱪᱟᱞᱟᱜ ᱟᱭ ᱢᱟᱱᱮ ᱩᱱᱤᱜ ᱢᱟᱱᱮ ᱡᱩᱫᱤ ᱵᱤᱞᱤᱭᱮᱫ ᱠᱚᱫᱚ ᱵᱤᱞᱤᱭᱮᱫ ᱠᱚᱫᱚᱭ ᱩᱱᱤᱜᱮ ᱧᱟᱢᱟᱭ ᱛᱟᱦᱚᱞᱮ ᱟᱫᱚ ᱮᱴᱟᱜ ᱦᱚᱲᱫᱚ ᱵᱟᱠᱚ ᱧᱟᱢᱟ ᱛᱟᱦᱚᱞᱮ ᱟᱫᱚ ᱚᱱᱠᱟ ᱡᱟᱦᱟᱸ ᱜᱟᱫᱟᱨ ᱜᱟᱫᱟᱨᱟᱜ ᱛᱟᱦᱞᱮ ᱚᱱᱟ ᱠᱚᱫᱚ ᱠᱚ ᱛᱤᱭᱳᱜ ᱟᱜᱩᱭᱟ ᱟᱨᱠᱤ᱾ ᱠᱷᱟᱱ ᱴᱩᱠᱩᱡ ᱠᱚᱨᱮᱜ᱾ ᱠᱚ ᱫᱚᱦᱚᱭᱟ᱾
ᱢᱟᱱᱮ ᱚᱱᱮ ᱫᱚᱦᱚ ᱠᱟᱛᱮᱜ ᱠᱚ ᱵᱤᱞᱤ ᱦᱚᱪᱚᱭᱟ ᱥᱮ ᱪᱮᱫ ᱞᱮᱠᱟ? ᱟᱫᱚ ᱵᱮᱨᱮᱞ ᱠᱟᱛᱮᱫ ᱫᱚ ᱦᱟᱸᱜ ᱵᱤᱞᱤᱜ ᱛᱮ ᱚᱱᱟ ᱫᱚ?
ᱦᱮᱸ ᱚᱱᱟ ᱡᱮᱢᱚᱱ ᱜᱟᱫᱟᱨ ᱜᱟᱫᱟᱨᱟᱜ ᱢᱟᱱᱮ ᱠᱟᱹᱴᱤᱡ ᱵᱚᱲᱚ ᱵᱚᱲᱚᱣᱟᱜ ᱡᱮᱢᱚᱱ ᱵᱤᱱ ᱵᱩᱡᱟ ᱧᱮᱞ ᱛᱮᱜᱮ ᱢᱟᱱᱮ ᱯᱮ ᱯᱩᱱ ᱫᱤᱱᱛᱮ ᱵᱤᱞᱤᱜᱼᱟ ᱱᱚᱣᱟ ᱫᱚ ᱟᱨᱠᱤ ᱟᱫᱚ ᱦᱟᱸᱰᱷᱟ ᱨᱮ ᱫᱚᱦᱚ ᱠᱟᱜ ᱠᱷᱟᱱ ᱫᱚ ᱟᱫᱚ ᱚᱴᱳᱢᱮᱴᱤᱠ ᱵᱤᱞᱤᱜᱼᱟ᱾ ᱚᱱᱟ ᱯᱮ ᱯᱩᱱ ᱫᱤᱱ ᱯᱚᱨᱮ ᱵᱤᱞᱤᱜᱼᱟ᱾ ᱟᱫᱚ ᱜᱚᱝᱠᱮ ᱚᱱᱟ ᱫᱚ ᱤᱭᱟᱹ ᱡᱚ ᱛᱤᱭᱟᱜ ᱠᱟᱛᱮ, ᱡᱚᱢ ᱡᱚᱦᱚᱜ ᱚᱱᱟᱜᱮ ᱵᱷᱟᱜᱮ ᱥᱤᱵᱤᱞᱟ ᱟᱨᱠᱤ᱾
ᱚ ᱟᱫᱚ ᱦᱟᱸᱜ ᱚᱱᱠᱟ ᱞᱮᱠᱟ ᱛᱮᱫᱚ ᱚᱱᱟ᱾ ᱡᱟᱸᱦᱟᱸ ᱟᱹᱜᱩ ᱠᱟᱛᱮ ᱠᱚ ᱫᱚᱦᱚ ᱠᱟᱜ ᱜᱮᱭᱟ, ᱫᱚᱦᱚ ᱠᱟᱛᱮ ᱵᱤᱞᱤᱜᱼᱟ ᱡᱟᱦᱟᱸ ᱚᱱᱟ ᱫᱚ ᱥᱤᱵᱤᱞ ᱜᱮᱛᱮ ᱥᱮ ᱪᱮᱫ?
ᱦᱮᱸ ᱦᱮᱸ ᱢᱟᱱᱮ ᱫᱟᱨᱮ ᱵᱤᱞᱤ ᱠᱷᱚᱱ ᱫᱚ ᱠᱟᱹᱴᱤᱡ ᱢᱟᱱᱮ ᱴᱟᱴᱠᱟ ᱵᱤᱞᱤ ᱫᱚ ᱵᱷᱟᱜᱮ ᱥᱤᱵᱤᱞᱟ, ᱱᱚᱣᱟ ᱫᱚ ᱟᱞᱟᱫᱟ ᱨᱚᱠᱚᱢ᱾ ᱢᱟᱱᱮ ᱠᱟᱹᱴᱤᱡ ᱦᱟᱞᱠᱟ ᱢᱟᱱᱮ ᱯᱟᱨᱛᱷᱚᱠᱠᱚ ᱢᱟᱱᱮ, ᱠᱟᱹᱴᱤᱡ ᱪᱟᱞᱟᱝ ᱰᱤᱯᱷᱟᱨᱮᱱᱥ ᱛᱟᱦᱮᱱᱟ᱾
ᱚ ᱟᱪᱪᱷᱟ ᱟᱹᱞᱤᱧ ᱦᱚᱸ ᱚᱱᱠᱟ ᱢᱮᱱ ᱞᱮᱠᱷᱟᱡ ᱫᱚ ᱟᱹᱰᱤ ᱯᱟᱹᱦᱤᱞ ᱨᱮᱦᱟᱸᱜ ᱢᱤᱫ ᱫᱷᱟᱣ ᱜᱮᱞᱤᱧ ᱡᱚᱢ ᱞᱮᱫ ᱛᱟᱦᱮᱱᱟ ᱟᱫᱚ ᱠᱚ ᱟᱹᱜᱩ ᱞᱮᱫ ᱛᱟᱦᱮᱱᱟ᱾ ᱛᱚ ᱚᱲᱟᱜ ᱨᱮ᱾ ᱟᱫᱚ ᱦᱟᱸ ᱚᱱᱟ ᱜᱮᱞᱤᱧ ᱢᱮᱱᱫᱟ ᱡᱮ ᱵᱩᱱᱰᱨᱩ ᱵᱤᱞᱤ ᱠᱚᱦᱚᱸ ᱧᱟᱯᱟᱢᱚᱜ ᱜᱮᱭᱟ ᱡᱟᱱᱤᱡ᱾ ᱟᱯᱮ ᱚᱱᱟ ᱠᱚᱨᱮ, ᱟᱫᱚ ᱦᱟᱸᱜ ᱠᱤᱪᱷᱩ ᱠᱤᱪᱷᱩ ᱴᱚ ᱴᱚᱴᱷᱟ ᱠᱚᱨᱮ ᱫᱚ ᱦᱟᱸᱜ ᱞᱤᱧ ᱟᱸᱡᱚᱢ ᱵᱟᱲᱟ ᱟᱠᱟᱫ ᱜᱮᱭᱟ ᱵᱟᱝ ᱧᱟᱯᱟᱢᱚᱜ ᱠᱟᱱᱟ ᱥᱮ ᱪᱮᱫ ᱞᱮᱠᱟ᱾
ᱚ ᱟᱪᱪᱷᱟ ᱟᱪᱪᱷᱟ ᱵᱷᱩᱰᱨᱩ ᱵᱤᱞᱤ ᱠᱚ᱾ ᱦᱮᱸ ᱱᱮᱛᱟᱨ ᱢᱟ ᱧᱮᱞᱚᱜ ᱠᱟᱱᱟ ᱵᱷᱩᱸᱰᱨᱩ ᱵᱤᱞᱤ ᱫᱟᱨᱮ ᱠᱚᱢᱟ ᱠᱚᱢ ᱪᱟᱞᱟᱜ ᱠᱟᱱᱟ ᱟᱨᱠᱤ ᱵᱤᱨ ᱠᱚᱨᱮ ᱡᱟᱸᱦᱟᱸ ᱠᱚ ᱛᱟᱦᱮᱱᱟ ᱥᱮ ᱵᱩᱱ ᱰᱨᱩ ᱵᱤᱞᱤ ᱛᱟᱦᱞᱮ ᱠᱚᱢ ᱪᱟᱞᱟᱜ ᱠᱟᱱᱟ ᱟᱥᱛᱮ ᱟᱥᱛᱮ᱾
ᱚ ᱟᱫᱚ ᱦᱟᱸᱜ ᱜᱚᱝᱠᱮ ᱚᱱᱮ ᱛᱚ ᱟᱫᱚ ᱟᱵᱚ ᱫᱚ ᱦᱟᱸᱜ ᱚᱱᱮ᱾ ᱵᱤᱨ ᱠᱚᱦᱚᱸ ᱵᱚᱱ ᱥᱟᱯᱷᱟ ᱠᱟᱜ ᱠᱟᱱ ᱫᱚ ᱚᱱᱟ ᱢᱟᱜ ᱯᱷᱟᱠ ᱠᱟᱜ ᱠᱟᱱ ᱫᱚᱵᱚᱱ᱾
ᱦᱮᱸ ᱦᱮᱸ ᱢᱟᱱᱮ ᱵᱷᱩᱱᱰᱨᱩ ᱵᱩ ᱰᱨᱩ ᱫᱟᱨᱮ ᱠᱚ ᱢᱟᱜ ᱜᱤᱲᱤ ᱠᱟᱜ ᱠᱟᱱᱟ ᱢᱮᱨᱚᱢ ᱠᱚ ᱚᱱᱟ ᱠᱚ ᱡᱚᱢ ᱦᱚᱪᱚᱭᱮᱫ ᱠᱚᱣᱟ ᱟᱨᱠᱤ᱾
ᱟᱫᱚ ᱢᱟ ᱦᱮᱸ ᱜᱚᱝᱠᱮ ᱚᱱᱟ ᱢᱟᱦ ᱠᱚᱫᱚ ᱡᱤᱭᱟᱹᱞᱤ ᱠᱚᱫᱚ ᱦᱟᱸᱜ ᱡᱚᱢ ᱦᱚᱸᱛᱚ ᱫᱚᱨᱠᱟᱨ ᱠᱟᱱ ᱜᱮᱛᱟ ᱠᱚᱣᱟ᱾ ᱟᱫᱚ ᱦᱟᱸᱜ ᱚᱱᱠᱟ ᱞᱮᱠᱟ ᱛᱮᱫᱚ ᱦᱟᱸᱜ ᱚᱱᱟ ᱢᱟᱜ ᱠᱚᱫᱚ ᱦᱟᱸᱜ ᱵᱟᱫ ᱠᱟᱛᱮᱫ ᱦᱟᱸᱜ ᱚᱱᱟ ᱡᱩᱫᱤ ᱵᱤᱨ ᱠᱚᱨᱮ ᱜᱮ ᱡᱩᱫᱤ ᱟᱛᱤᱧ ᱠᱚᱵᱤᱱ ᱤᱫᱤ ᱵᱟᱲᱟ ᱠᱚ ᱠᱷᱟᱡ ᱫᱚ, ᱟᱫᱚ ᱚᱱᱟ
ᱦᱳᱭ
ᱛᱟᱦᱚᱞᱮ ᱜᱚᱝᱠᱮ ᱟᱯᱮᱥᱮᱱ ᱫᱚ ᱡᱟᱱᱤᱡ ᱚᱱᱠᱟ ᱠᱚᱦᱚᱸ ᱡᱤᱵᱽᱼᱡᱤᱭᱟᱹᱞᱤ ᱠᱚᱦᱚᱸ ᱠᱚ ᱤᱭᱟᱹ ᱵᱟᱲᱟ ᱠᱟᱜ ᱠᱚᱜᱮᱭᱟ᱾ ᱪᱟᱥ ᱵᱟᱲᱟ ᱠᱟᱜ ᱠᱚᱜᱮᱭᱟ ᱠᱚ ᱡᱟᱱᱤᱡ ᱡᱟᱥᱛᱤ ᱫᱷᱟᱨᱟ ᱜᱮ᱾
ᱟᱞᱮ ᱫᱚ ᱱᱚᱛᱮ ᱠᱷᱩᱵ ᱮᱠᱴᱟ ᱡᱤᱵᱽ ᱡᱤᱭᱟᱹᱞᱤ ᱠᱚᱫᱚ, ᱪᱟᱥ ᱵᱚᱞᱛᱮ ᱫᱚ ᱩᱱᱠᱩ ᱰᱟᱝᱨᱤ ᱠᱟᱲᱟ ᱩᱱᱠᱩ ᱜᱮᱠᱚ ᱪᱟᱥ ᱠᱚᱣᱟ ᱟᱞᱮ ᱥᱮᱫ ᱱᱚᱝᱠᱟ ᱮᱢᱱᱤ ᱡᱟᱦᱟᱸ ᱤᱭᱟᱹ ᱠᱚᱫᱚ ᱚᱱᱮ ᱡᱟᱦᱟᱸ ᱤᱭᱟᱹ ᱦᱟᱱᱮ ᱯᱷᱟᱨᱢ ᱠᱚᱨᱮ ᱠᱚ ᱛᱟᱦᱮᱱᱟ ᱚᱱᱠᱟ ᱫᱚ ᱚᱱᱠᱟ ᱫᱚ ᱠᱷᱩᱵ ᱮᱠᱴᱟ ᱫᱚ ᱵᱟᱠᱚ ᱪᱟᱥ ᱠᱟᱜ ᱠᱚᱣᱟ ᱟᱞᱮ ᱥᱮᱫ ᱫᱚ᱾ ᱡᱤᱵ ᱡᱤᱭᱟᱹᱞᱤ ᱠᱚᱫᱚ᱾ ᱚᱱᱠᱟ ᱰᱟᱝᱨᱤ ᱠᱟᱲᱟ ᱢᱮᱨᱚᱢ ᱵᱷᱤᱲᱤ ᱩᱱᱠᱩ ᱫᱚ ᱢᱮᱱᱟᱜ ᱠᱚᱜᱮᱭᱟ ᱢᱟᱱᱮ ᱯᱨᱚᱛᱤᱴᱤ ᱚᱲᱟᱜ ᱨᱮ ᱟᱨᱠᱤ᱾
ᱳ ᱚ ᱟᱫᱚ ᱦᱟᱸᱜ ᱱᱚᱜᱼᱚ ᱱᱚᱝᱠᱟ ᱜᱚᱝᱠᱮ ᱟᱞᱤᱧ ᱫᱚᱞᱤᱧ ᱵᱟᱲᱟᱭ᱾ ᱦᱟᱱᱮ ᱚᱱᱠᱟ ᱡᱟᱦᱟᱸ ᱵᱤᱨ ᱵᱩᱨᱩ ᱴᱚᱴᱷᱟ ᱠᱚᱨᱮ ᱫᱚ ᱦᱟᱸᱜ ᱠᱚ ᱛᱟᱦᱮ ᱵᱟᱲᱟᱜ ᱜᱮᱭᱟ᱾ ᱟᱫᱚ ᱦᱟᱸᱜ ᱥᱟᱸ ᱥᱟᱸᱜᱮ ᱧᱚᱜ ᱜᱮᱠᱚ ᱛᱟᱦᱮᱱ ᱜᱮ ᱛᱟᱠᱚᱣᱟ ᱛᱚ ᱡᱤᱵᱽ-ᱡᱤᱭᱟᱹᱞᱤ ᱠᱚ᱾
ᱦᱮᱸ ᱦᱮᱸ ᱦᱮᱸ ᱟᱞᱮ ᱴᱷᱮᱱ ᱱᱚᱰᱮ ᱥᱟᱸᱜᱮ ᱥᱟᱸᱜᱮ ᱠᱚ ᱢᱮᱱᱟᱜ ᱠᱚᱣᱟ, ᱩᱱᱠᱩ ᱤᱭᱟᱹ ᱢᱮᱨᱚᱢ ᱠᱟᱲᱟ ᱵᱷᱤᱲᱤ ᱠᱚ᱾ ᱚᱱᱮ ᱟᱨ ᱰᱟᱝᱨᱟ ᱠᱚᱫᱚ ᱢᱮᱱᱟᱜ ᱰᱟᱝᱨᱟ ᱜᱟᱹᱭ ᱠᱚ, ᱯᱨᱟᱭ ᱞᱮᱠᱟ ᱜᱮ ᱢᱟᱱᱮ ᱯᱨᱚᱛᱮᱠᱴᱤ ᱚᱲᱟᱜ ᱞᱮᱠᱟᱜᱮ ᱯᱩᱨᱟᱹ ᱢᱟᱱᱮ ᱰᱷᱮᱨ ᱜᱮ ᱢᱮᱱᱟᱜ ᱠᱚᱣᱟ ᱟᱨᱠᱤ
ᱚᱦᱚᱸᱜ ᱟᱫᱚ ᱦᱟᱸᱜ ᱡᱟᱥᱛᱤ ᱫᱷᱟᱨᱟ ᱧᱚᱜ ᱜᱮᱭᱟ ᱠᱚ ᱟᱫᱚ ᱦᱟᱸᱜ ᱱᱚᱜ-ᱚ ᱠᱟ ᱵᱤᱨ ᱠᱚᱫᱚ ᱦᱟᱸᱜ ᱡᱚᱠᱷᱚᱱ ᱠᱚ ᱤᱫᱤ ᱵᱟᱲᱟ ᱠᱚᱜᱮᱭᱟ ᱚᱱᱠᱟ ᱫᱚ ᱵᱟᱠᱚ ᱟᱛᱠᱤᱨ ᱠᱚᱜᱮᱭᱟ ᱩᱱᱠᱩ ᱪᱤᱞᱤ ᱠᱚ ᱢᱮᱛᱟ ᱟᱠᱚ ᱜᱮᱫᱚ?
ᱦᱟᱰᱽᱜᱟᱨ ᱦᱟᱰᱽᱜᱟᱨ ᱦᱟᱰᱽᱜᱟᱨ ᱦᱮᱸ ᱟᱠᱨᱤ ᱦᱮᱸ ᱟᱛᱠᱤ ᱠᱤᱨ ᱢᱟ ᱵᱤᱨ ᱫᱤᱥᱚᱢ ᱨᱮᱢᱟ ᱩᱱᱠᱩ ᱫᱚᱠᱚ ᱛᱟᱦᱮᱱ ᱜᱮᱭᱟ ᱦᱳᱭᱥᱮ ᱟᱨ ᱢᱟᱱᱮ